ᱦᱩᱸ ᱦᱩᱸ ᱡᱚᱦᱟᱨ ᱜᱮ ᱜᱚᱢᱠᱮ᱾
ᱦᱳᱭ ᱡᱚᱦᱟᱨ ᱜᱮ᱾
ᱦᱮᱸ ᱜᱚᱢᱠᱮ ᱞᱟᱹᱭ ᱫᱟᱞᱤᱧ ᱚᱠᱟᱞᱮᱠᱟ ᱢᱮᱱᱟᱜ ᱵᱤᱱᱟ?
ᱦᱚᱸ ᱱᱤᱛᱚᱜ ᱫᱚ ᱦᱟᱸᱜ ᱱᱟᱯᱟᱭ ᱵᱟᱲᱟ ᱜᱮ ᱦᱮᱱᱟᱜ ᱟᱠᱟᱫ ᱞᱤᱧᱟᱹ᱾ ᱟᱵᱮᱱ ᱪᱮᱫ ᱞᱮᱠᱟ ᱦᱮᱱᱟᱜ ᱵᱮᱱᱟ?
ᱦᱳᱭ ᱟᱹᱞᱤᱧ ᱦᱚᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱮᱱᱛᱮ᱾
ᱟᱨ ᱚᱲᱟᱜ ᱦᱚᱲ ᱠᱚ?
ᱦᱚᱸ ᱚᱲᱟᱜ ᱦᱚᱲ ᱦᱚᱸ ᱱᱟᱯᱟᱭ ᱜᱮ ᱢᱮᱱᱟᱜ ᱠᱚᱣᱟ ᱟᱨ ᱟᱹᱵᱤᱱ ᱨᱮᱱ ᱚᱲᱟᱜ ᱦᱚᱲ ᱠᱚᱫᱚ?
ᱩᱱᱠᱩ ᱠᱚᱦᱚᱸ ᱱᱟᱯᱟᱭ ᱵᱟᱲᱟ ᱜᱮ ᱱᱤᱛᱚᱜ ᱫᱚ ᱥᱟᱱᱟᱢ ᱦᱚᱲ ᱜᱮ ᱱᱟᱯᱟᱭ ᱵᱟᱲᱟ ᱜᱮ ᱦᱮᱱᱟᱜ ᱞᱮᱭᱟ᱾
ᱟᱪᱪᱷᱟ ᱟᱪᱪᱷᱟ᱾
ᱛᱟᱯᱚᱨᱮ ᱟᱵᱮᱱ ᱥᱮᱫ ᱛᱟᱦᱞᱮᱼᱼ ᱫᱟᱜ ᱨᱤᱢᱤᱞ ᱠᱚ ᱪᱮᱫ ᱞᱮᱠᱟ ᱪᱟᱞᱟᱜ ᱫᱟᱜ ᱠᱚ ᱡᱚᱨᱚᱜ ᱠᱟᱱᱟ ᱥᱮ ᱵᱟᱝ
ᱦᱳᱭ ᱜᱚᱝᱠᱮ ᱫᱟᱜ ᱫᱚ ᱡᱚᱨᱚᱜ ᱠᱟᱱ ᱜᱮᱭᱟ ᱢᱟᱱᱮ ᱢᱤᱫ ᱫᱤᱱ ᱚᱱᱛᱚᱨ ᱢᱤᱫ ᱫᱤᱱ ᱟᱨᱠᱤ ᱚᱱᱠᱟᱭ ᱡᱚᱨᱚᱭᱮᱜᱼᱟ
ᱟᱪᱪᱷᱟ ᱟᱞᱥᱮᱱ ᱫᱚ ᱚᱱᱠᱟᱜᱮ ᱟᱞᱮ ᱥᱮᱱ ᱫᱚ ᱫᱟᱜ ᱨᱤᱢᱤᱞ ᱢᱟᱛᱚ ᱚᱴᱟᱝ ᱵᱟᱲᱟᱭ ᱠᱟᱱ ᱜᱮ ᱡᱟᱦᱟᱸ ᱥᱮᱫ ᱦᱚᱸ ᱵᱷᱚᱨᱥᱟ ᱠᱟᱛᱮ ᱩᱰᱩᱠ ᱵᱟᱵᱮᱱ ᱫᱟᱲᱮᱭᱟᱜᱼᱟ ᱥᱮ ᱡᱟᱦᱟᱸ ᱥᱮᱫ ᱵᱟᱡᱟᱨ ᱠᱚᱦᱚᱸ ᱪᱟᱞᱟᱜ ᱚᱠᱛᱚ ᱪᱷᱟᱛᱟ ᱠᱚ ᱥᱚᱸᱜᱮ ᱵᱟᱲᱟᱭ ᱦᱩᱭᱩᱜ ᱠᱟᱱ ᱜᱮᱭᱟ
ᱦᱮᱸ
ᱟᱨ ᱵᱟᱠᱷᱟᱡ ᱦᱳᱭᱛᱚ ᱱᱤᱛᱳᱜ ᱫᱚ ᱱᱚᱝᱠᱟ ᱧᱮᱞᱚᱜ ᱠᱟᱱᱟ ᱯᱷᱟᱸᱠ ᱯᱷᱟᱸᱠ ᱜᱮ ᱦᱳᱭ ᱵᱟᱲᱟᱭ ᱫᱟᱭ ᱱᱟᱥᱮ ᱥᱤᱛᱩᱝ ᱜᱚᱫ ᱫᱟᱭ ᱱᱟᱥᱮ ᱩᱢᱩᱞ ᱜᱚᱫᱟᱭ ᱛᱚ ᱪᱷᱟᱛᱟ ᱠᱚ ᱥᱟᱵ ᱠᱟᱛᱮ ᱜᱮ ᱪᱟᱞᱟᱜ ᱦᱩᱭᱩᱜᱼᱟ ᱡᱟᱦᱟᱸ ᱥᱮᱱ ᱟᱨ ᱵᱟᱠᱷᱟᱱ ᱦᱟᱸᱜ ᱫᱟᱜ ᱡᱚᱨᱚᱜᱚᱫ ᱞᱮᱱᱠᱷᱟᱱ ᱞᱚᱦᱚᱫ ᱜᱚᱫᱚᱜ ᱟᱭᱩᱵ ᱛᱮᱫᱚ ᱫᱟᱜ ᱦᱤᱡᱩᱜ ᱠᱟᱱ ᱜᱮᱭᱟ ᱟᱵᱮᱱ ᱤᱭᱟᱹ ᱵᱟᱵᱮᱱ ᱫᱟᱲᱮᱭᱟᱜᱼᱟ᱾ ᱱᱤᱛᱚᱜ ᱫᱚ ᱥᱤᱛᱩᱝ ᱨᱮᱦᱚᱸᱭ ᱟᱭᱩᱵ ᱛᱮᱫᱚ ᱫᱟᱜ ᱦᱮᱡ ᱜᱚᱫᱚᱜ ᱠᱟᱱᱟ᱾
ᱢᱟᱱᱮ ᱵᱟᱝ ᱯᱟᱹᱛᱤᱭᱟᱣ ᱨᱮᱫᱚ ᱵᱟᱹᱵᱤᱱ ᱛᱟᱦᱮᱸ ᱫᱟᱲᱮᱭᱟᱜᱼᱟ ᱡᱮ ᱛᱮᱦᱮᱧ ᱫᱚ ᱵᱟᱭ ᱫᱟᱜ
ᱦᱳᱭ ᱦᱳᱭ ᱧᱮᱞᱚᱜ ᱠᱟᱱᱟ ᱯᱷᱟᱸᱠ ᱯᱷᱟᱸᱠ ᱜᱮ ᱛᱚᱵᱮ ᱫᱟᱜ ᱦᱮᱡ ᱜᱚᱫᱚᱜ ᱠᱟᱱᱟ ᱫᱚᱢᱮ ᱫᱚᱦᱟᱸᱜ ᱵᱟᱭ ᱫᱟᱜ ᱮᱫᱟ ᱚᱱᱠᱟ ᱞᱚᱦᱚᱫᱚᱜ ᱞᱮᱠᱟᱜᱮ
ᱞᱚᱫᱚᱜ ᱞᱮᱠᱟ ᱜᱮ ᱵᱟᱝ ᱢᱟᱱᱮ ᱱᱚᱣᱟ ᱫᱚ ᱟᱨᱠᱤ ᱪᱮᱫᱠᱟᱱ ᱫᱟᱜ ᱢᱟᱱᱮ ᱚᱲᱟᱜ ᱨᱮᱦᱚᱸ ᱛᱟᱦᱮᱱ ᱠᱷᱟᱱ ᱵᱟᱭᱨᱮ ᱠᱟᱹᱢᱤ ᱵᱟᱝ ᱦᱩᱭᱩᱜᱼᱟ ᱟᱨ ᱵᱟᱭᱨᱮ ᱠᱟᱹᱢᱤᱢ ᱪᱟᱞᱟᱜ ᱠᱷᱟᱱ ᱵᱟᱭ ᱠᱟᱹᱢᱤᱜᱼᱟ
ᱦᱩᱸ ᱟᱨ ᱧᱮᱞ ᱟᱵᱮᱱ ᱟᱵᱚ ᱫᱚ ᱦᱟᱸᱜ ᱡᱮ ᱚᱲᱟᱜ ᱵᱷᱤᱛᱤᱨ ᱨᱮᱜᱮ ᱠᱟᱹᱢᱤ ᱛᱚ ᱵᱟᱝ ᱟᱵᱚ ᱫᱚ ᱵᱟᱦᱨᱮ ᱨᱮ ᱠᱟᱹᱢᱤ
ᱦᱳᱭ
ᱢᱟᱱᱮ ᱦᱚᱭᱛᱳ ᱚᱲᱟᱜ ᱨᱮᱱᱟᱜ ᱫᱚᱵᱮᱱ ᱠᱟᱹᱢᱤ ᱜᱮᱭᱟ ᱪᱟᱥᱵᱟᱥ ᱠᱚᱫᱚ ᱱᱤᱡᱮᱨᱟᱜ ᱟᱨ ᱚᱱᱟ ᱜᱷᱚᱨᱮ ᱦᱚᱸ ᱵᱟᱫ ᱠᱟᱛᱮᱫ ᱦᱚᱸ ᱚᱯᱷᱤᱥ ᱟᱫᱟᱞᱚᱛ ᱨᱮ ᱠᱟᱹᱢᱤ ᱛᱚ ᱛᱟᱦᱮᱱ ᱜᱮᱛᱟ ᱵᱚᱱᱟ
ᱦᱳᱭ
ᱦᱚᱸ ᱛᱚ ᱚᱱᱟ ᱠᱚᱦᱚᱸ ᱚᱱᱠᱟ ᱵᱟᱡᱟᱨ ᱠᱚᱛᱚ ᱪᱟᱞᱟᱣ ᱵᱟᱲᱟᱜ ᱜᱮ ᱦᱩᱭᱩᱜᱼᱟ
ᱦᱳᱭ
ᱛᱟᱦᱚᱞᱮ ᱟᱯᱮ ᱥᱮᱱ ᱫᱟᱜ ᱡᱟ. ᱲᱤ ᱪᱮᱫ ᱞᱮᱠᱟ
ᱚᱻ ᱟᱞᱮ ᱥᱮᱫ ᱫᱚ ᱱᱚᱛᱮ ᱦᱚᱭᱛᱳ ᱛᱮᱦᱮᱧ ᱡᱩᱫᱤ ᱡᱚᱨᱚ ᱠᱮᱫᱟᱭ
ᱦᱩᱸ
ᱛᱮᱦᱤᱧ ᱡᱩᱫᱤ ᱡᱚᱨᱚ ᱠᱮᱫᱟ ᱥᱮᱛᱟᱜ ᱠᱷᱚᱱ ᱯᱩᱨᱟᱹ ᱢᱤᱫ ᱛᱤᱠᱤᱱ ᱫᱚ ᱯᱩᱨᱟᱹ ᱡᱚᱨᱚ ᱟᱠᱟᱱ ᱜᱮ ᱢᱮᱱᱟᱭᱟ᱾ ᱱᱤ. ᱭᱟ ᱛᱚ ᱢᱤᱫ ᱛᱠᱤᱱ ᱫᱚᱭ ᱤᱭᱟᱹ ᱠᱮᱫᱟ ᱠᱮᱫᱟ ᱫᱤᱭᱮ ᱟᱨᱚ ᱱᱤᱫᱟ. ᱥᱮ ᱡᱚᱨᱚ ᱠᱮᱫᱟ ᱱᱚᱝᱠᱟᱭ ᱡᱚᱨᱚᱭᱼᱟ ᱟᱨᱠᱤ᱾ ᱢᱟᱱᱮ ᱡᱚᱛᱚ ᱪᱟᱸᱫᱚ ᱠᱷᱚᱱ ᱡᱮᱱᱚ ᱟᱥᱟᱲ ᱥᱟᱱ ᱱᱚᱣᱟ ᱵᱟᱨᱭᱟ ᱪᱟᱸᱫᱚ ᱫᱚ ᱠᱟᱹᱴᱤᱡ ᱡᱟᱞᱟ ᱜᱮᱭᱟ ᱡᱟᱞᱟ ᱜᱮᱭᱟ ᱢᱮᱱᱛᱮ ᱫᱚ ᱪᱟᱥ ᱠᱟᱹᱢᱤ ᱨᱮᱛᱚ ᱟᱹᱰᱤᱜᱟᱱ ᱟᱹᱰᱤ ᱟᱹᱰᱤᱜᱮ ᱱᱟᱯᱟᱭᱟ ᱢᱮᱱᱠᱷᱟᱱ ᱱᱚᱜᱼᱚᱭ ᱡᱮ ᱪᱟᱥ ᱠᱟᱹᱢᱤ ᱦᱚᱭᱛᱚ ᱵᱟᱭᱨᱮ ᱠᱟᱹᱢᱤ ᱠᱚ ᱡᱟᱦᱟᱸᱱᱟ ᱚᱯᱷᱤᱥ ᱟᱫᱟᱞᱚᱛ ᱠᱚᱨᱮ ᱠᱚᱨᱮ ᱟᱨᱦᱚ ᱮᱢᱟᱱ ᱮᱢᱟᱱ ᱡᱟᱦᱟᱸ ᱠᱟᱹᱢᱤ ᱠᱚ ᱛᱟᱦᱮᱱᱟ ᱚᱱᱟ ᱠᱚᱨᱮ ᱫᱚ ᱠᱟᱹᱴᱤᱡᱪ ᱡᱟᱞᱟ ᱜᱮᱭᱟ᱾
ᱟᱫᱚᱞᱤᱧ ᱢᱮᱱᱟ ᱟᱹᱞᱤᱧ ᱫᱚ ᱫᱟᱜ ᱦᱚᱭ ᱫᱟᱜᱽ ᱢᱟᱭ ᱢᱤᱫ ᱪᱷᱚᱴ ᱟᱹᱰᱤ ᱡᱟᱠ ᱡᱚᱢ ᱠᱟᱛᱮᱫᱚ ᱫᱟᱜᱽ ᱢᱟᱭ ᱮᱠᱫᱚᱢ ᱢᱤᱫ ᱡᱷᱚᱬ ᱟᱹᱰᱤ ᱡᱟᱹᱥᱛᱤ ᱡᱟᱜ ᱜᱚᱫ ᱠᱮᱫ ᱢᱟᱭ ᱤᱱᱟᱹ ᱯᱚᱨᱮ ᱫᱚ ᱟᱫᱚ ᱟᱞᱚᱭ ᱫᱟᱜᱽᱢᱟ ᱥᱮ ᱢᱤᱫ ᱜᱷᱟᱹᱲᱤᱡ ᱫᱚ ᱩᱰᱩᱠ ᱦᱚᱪᱚ ᱟᱱᱤᱪ ᱡᱮ ᱡᱟᱛᱮ ᱡᱟᱛᱮ ᱵᱚᱱ ᱪᱟᱞᱟᱣ ᱫᱟᱲᱮᱭᱟᱜ ᱢᱟ
ᱦᱮᱸ
ᱟᱫᱚ ᱱᱚᱝᱠᱟ ᱡᱩᱫᱤ ᱡᱮᱢᱚᱱ ᱡᱢᱚᱱ ᱱᱟᱥᱮ ᱱᱟᱥᱮ ᱫᱟᱜ ᱤᱫᱤ ᱠᱮᱭᱟ ᱡᱟᱹᱲᱤ ᱤᱫᱤ ᱜᱮᱭᱟᱭ ᱟᱫᱚ ᱟᱵᱮᱱ ᱫᱚ ᱩᱰᱩᱠ ᱜᱮ ᱵᱟᱵᱮᱱ ᱫᱟᱲᱮᱭᱟᱜᱼᱟ ᱡᱩᱫᱤ ᱨᱮᱦᱚᱸ ᱡᱟᱦᱟᱸ ᱞᱮᱠᱟ ᱪᱷᱟᱛᱟ ᱠᱟᱛᱮᱵᱤᱱ ᱩᱰᱩᱠᱚᱜᱼᱟ ᱛᱚ ᱥᱟᱺᱜᱤᱧ ᱨᱟᱥᱛᱟ ᱠᱚᱫᱚ ᱦᱟᱸ ᱪᱷᱟᱛᱟ ᱠᱟᱛᱮᱫ ᱵᱟᱵᱮᱱ ᱪᱟᱞᱟᱣ ᱫᱟᱲᱮᱭᱟᱜ ᱛᱚ
ᱵᱟᱝ ᱵᱟᱝ
ᱥᱟᱭᱠᱮᱞ ᱛᱮᱵᱮᱱ ᱪᱟᱞᱟᱜ ᱢᱚᱴᱚᱨ ᱥᱟᱭᱠᱮᱞ ᱛᱮᱵᱮᱱ ᱪᱟᱞᱟᱜᱼᱟ ᱥᱟᱺᱜᱤᱧ ᱨᱟᱥᱛᱟ ᱫᱚ ᱦᱟᱸᱜ ᱟᱨᱦᱚᱸ ᱵᱟᱵᱮᱱ ᱪᱟᱞᱟᱣ ᱫᱟᱲᱮᱭᱟᱜᱼᱟ ᱱᱮᱛᱟᱨ ᱫᱚ ᱦᱚᱸ ᱱᱷᱟᱜ ᱜᱟᱹᱰᱤ ᱜᱷᱚᱲᱟ ᱦᱩᱭ ᱟᱠᱟᱱᱟ ᱚᱠᱚᱭ ᱦᱚᱸ ᱥᱟᱭᱠᱮᱞ ᱫᱚ ᱵᱟᱝᱠᱚ ᱪᱟᱞᱟᱜ ᱠᱟᱱᱟ
ᱦᱮᱸ
ᱟᱫᱚ ᱦᱟᱸᱜ ᱪᱷᱟᱛᱟ ᱛᱟᱦᱚᱞᱮ ᱵᱚᱨᱥᱟᱛᱤ ᱤᱫᱤ ᱦᱩᱭᱩᱜ ᱛᱟᱵᱮᱱᱟ ᱛᱚ ᱨᱮᱦᱚᱸ ᱡᱟᱦᱟᱸ ᱮᱢᱱᱤ ᱛᱮ ᱡᱟᱦᱟᱸ ᱟᱵᱚ ᱵᱚᱱ ᱪᱟᱞᱟᱜᱼᱟ ᱵᱚᱨᱥᱟᱛᱤ ᱦᱚᱨᱚᱜ ᱠᱟᱛᱮ ᱛᱟᱹᱣ ᱨᱮᱦᱚᱸ ᱞᱚᱦᱚᱫ ᱠᱟᱱ ᱜᱮᱭᱟ
ᱦᱳᱭ ᱞᱚᱦᱚᱫᱚᱜ ᱠᱟᱱ ᱜᱮᱭᱟ ᱵᱚᱨᱥᱟᱛᱤ ᱦᱚᱨᱚᱜ ᱠᱟᱛᱮᱫ ᱨᱮᱦᱚᱸ ᱞᱚᱦᱚᱫᱚᱜ ᱠᱟᱱᱟ ᱡᱮ ᱵᱚᱨᱥᱟᱛᱤ ᱦᱚᱨᱚᱜ ᱞᱮᱠᱷᱟᱱ ᱫᱚ ᱮᱠᱟᱞᱜᱮ ᱵᱟᱝ ᱞᱚᱦᱚᱫ ᱨᱮᱦᱚᱸ ᱚᱱᱠᱟ ᱫᱚ ᱵᱟᱝ
ᱦᱮᱸ ᱛᱟᱦᱚᱞᱮ ᱪᱟᱥ ᱠᱟᱹᱢᱤ ᱠᱚᱫᱚ ᱵᱮᱱ ᱛᱤᱱᱟᱹᱜ ᱵᱮᱱ ᱢᱟᱲᱟᱝ ᱠᱮᱫᱟ
ᱪᱟᱥ ᱠᱟᱹᱢᱤ ᱫᱚ ᱱᱚᱜᱼᱚᱭ ᱪᱷᱩᱴᱟᱹᱣ ᱵᱟᱲᱟ ᱦᱩᱭ ᱟᱠᱟᱱᱟ ᱢᱚᱴᱟᱢᱩᱴᱤ ᱦᱩᱭᱩᱜ ᱠᱟᱱ ᱜᱮᱭᱟ ᱨᱚᱦᱚᱭ ᱵᱟᱲᱟᱭᱮᱫᱼᱟ ᱠᱚ
ᱟᱹᱣᱨᱤ ᱢᱟᱱᱮ ᱢᱩᱪᱟᱹᱫ ᱫᱚ ᱟᱹᱣᱨᱤ ᱞᱤᱧ ᱢᱩᱪᱟᱹᱫ ᱦᱟᱛᱟᱱᱛᱟᱲᱟ ᱢᱩᱪᱟᱹᱫ ᱜᱚᱫᱟᱞᱤᱧ ᱦᱟᱸᱜ ᱟᱨ ᱜᱟᱯᱟ ᱜᱟᱯᱟ ᱢᱮᱭᱟᱝ ᱥᱮᱫ ᱠᱷᱟᱱ ᱜᱮ ᱱᱷᱟᱜ
ᱦᱳᱭ ᱡᱟᱹᱲᱤ ᱫᱚ ᱦᱟᱸᱜ ᱟᱹᱵᱤᱱ ᱥᱮᱫ ᱫᱚ ᱢᱟᱲᱟᱝ ᱠᱷᱚᱱᱜᱮ ᱡᱟᱹᱲᱤᱭᱟᱠᱟᱫᱟ ᱛᱟᱦᱚᱞᱮ ᱵᱟᱝ ᱥᱮ
ᱦᱳᱭ ᱢᱟᱱᱮ ᱞᱟᱹᱭᱟᱹᱵᱤᱱ ᱠᱟᱱ ᱫᱚᱞᱤᱧ ᱯᱩᱨᱟᱹ ᱟᱥᱟᱲ ᱵᱚᱸᱜᱟ ᱯᱟᱹᱭᱞᱟᱹ ᱯᱚᱭᱞᱟ ᱟᱥᱟᱲ ᱠᱷᱚᱱᱜᱮ ᱯᱩᱨᱟᱹ ᱮᱦᱚᱵ ᱟᱠᱟᱱᱟ
ᱟᱪᱪᱷᱟ ᱦᱳᱭ ᱟᱵᱚ ᱟᱹᱰᱤ ᱫᱤᱱ ᱛᱚ ᱫᱟᱜ ᱠᱮᱫᱟ ᱤᱱᱟᱹᱜ ᱫᱤᱱ ᱛᱮᱦᱚᱸ ᱡᱩᱫᱤ ᱵᱟᱵᱮᱱ ᱥᱟᱹᱛᱟ ᱵᱟᱝ ᱜᱮ ᱜᱚᱝᱠᱮ ᱟᱞᱮ ᱥᱮᱫ ᱦᱚᱭ ᱟᱞᱮ ᱥᱮᱱ ᱫᱚ ᱦᱟᱸᱜ ᱚᱱᱠᱟ ᱫᱚ ᱵᱟᱭ ᱡᱟᱹᱲᱤᱭᱟᱠᱟᱫᱟ ᱛᱚ ᱚᱱᱟ ᱛᱮᱦᱚᱸ ᱫᱚ ᱛᱟᱭᱚᱢ ᱧᱚᱜ ᱜᱮᱭᱟ
ᱦᱮᱸ
ᱛᱟᱦᱚᱞᱮ ᱜᱚᱢᱠᱮ ᱱᱚᱜᱼᱚᱭ ᱦᱟᱸᱜ ᱟᱥᱟᱲ ᱵᱚᱸᱜᱟ ᱯᱟᱨᱚᱢᱮᱱ
ᱦᱩᱸ
ᱥᱨᱟᱵᱚᱱ ᱵᱷᱟᱫᱚᱨ ᱫᱟᱸᱥᱟᱭ ᱥᱚᱦᱨᱟᱭ ᱥᱚᱦᱚᱨᱟᱭ ᱪᱮᱫ ᱞᱮᱠᱟ ᱟᱯᱮ ᱥᱮᱱ ᱫᱚᱠᱚ ᱢᱟᱱᱟᱣ ᱜᱮᱭᱟ
ᱦᱚᱭ ᱥᱚᱦᱨᱟᱭ ᱢᱟᱱᱟᱣ ᱜᱮᱭᱟ ᱡᱚᱢ ᱡᱟᱠ ᱡᱚᱢᱚᱠ ᱠᱟᱛᱮᱫ ᱜᱮᱠᱚ ᱢᱟᱱᱟᱣᱟ ᱦᱩᱸ ᱫᱚᱢᱮ ᱫᱚ ᱵᱟᱝ ᱫᱚ ᱵᱟᱝ
ᱟᱪᱪᱷᱟ
ᱟᱨ ᱟᱯᱮ ᱥᱮᱫ ᱫᱚ ᱪᱮᱫᱼᱠᱟ ᱠᱚ ᱢᱟᱱᱟᱣᱟ ᱮᱱᱛᱮ ᱥᱚᱨᱦᱟᱭ ᱫᱚ
ᱚᱻ ᱥᱚᱦᱨᱟᱭ ᱢᱮᱱᱫᱚ ᱥᱟᱱᱛᱟᱲ ᱥᱟᱶᱛᱟ ᱨᱮᱭᱟᱜ ᱚᱱᱟ ᱜᱮ ᱢᱟᱨᱟᱝᱼᱼ ᱯᱟᱛᱟ ᱞᱮᱠᱟ ᱥᱮ ᱢᱟᱨᱟᱝ ᱯᱚᱨᱚᱵᱽ ᱞᱮᱠᱟ ᱠᱟᱛᱮ ᱞᱮ ᱢᱟᱱᱟᱣ ᱜᱮᱭᱟ ᱟᱞᱮ ᱫᱚ ᱢᱚᱬᱮ ᱥᱤᱧ ᱢᱚᱬᱮ ᱧᱤᱫᱟᱹ ᱢᱟᱱᱟᱣ ᱨᱮᱭᱟᱜ ᱢᱮᱱᱟᱜ ᱛᱟᱞᱮᱭᱟ ᱛᱚᱵᱮ ᱦᱟᱸᱜ ᱱᱮᱛᱟᱨ ᱫᱚ ᱚᱱᱠᱟ ᱫᱚ ᱯᱟᱹᱦᱤᱞ ᱞᱮᱠᱟ ᱫᱚ ᱵᱟᱝᱞᱮ ᱢᱟᱱᱟᱣ ᱮᱫᱟ ᱡᱟᱦᱟᱸ ᱞᱮᱠᱟ ᱨᱮᱱ ᱦᱟᱲᱟᱢ ᱠᱚᱠᱚ ᱢᱟᱲᱟᱝ ᱞᱟᱹᱭ ᱟᱹᱜᱩᱭᱮᱫ ᱛᱟᱦᱮᱱᱟᱠᱚ ᱡᱮ ᱟᱞᱮ ᱫᱚ ᱢᱚᱬᱮ ᱥᱤᱧ ᱢᱚᱬᱮ ᱧᱤᱫᱟᱹ ᱟᱹᱰᱤ ᱨᱟᱹᱥᱠᱟᱹ ᱥᱟᱞᱟᱜ ᱞᱮ ᱢᱟᱱᱟᱣᱮᱫ ᱛᱟᱦᱮᱱᱟ ᱱᱚᱣᱟ ᱫᱚ ᱪᱮᱫᱟᱜ ᱥᱮ ᱪᱟᱥ ᱠᱟᱹᱢᱤ ᱠᱟᱛᱮᱜ ᱨᱟᱠᱟᱵ ᱦᱩᱭᱩᱜ ᱠᱟᱱᱟ ᱛᱚ
ᱦᱳᱭ
ᱟᱫᱚ ᱱᱤᱡᱮ ᱨᱟᱹᱥᱠᱟᱹ ᱥᱮ ᱰᱟᱭᱨᱤ ᱢᱮᱨᱚᱢ ᱰᱟᱭᱨᱤ ᱠᱟᱰᱟ ᱨᱟᱹᱥᱠᱟᱹ ᱨᱟᱹᱥᱠᱟᱹ ᱥᱟᱞᱟᱜ ᱱᱤᱡᱮ ᱦᱚᱸ ᱨᱟᱹᱥᱠᱟᱹ ᱟᱨ ᱰᱟᱭᱨᱤ ᱠᱟᱰᱟ ᱦᱚᱸ ᱥᱟᱨᱦᱟᱣ ᱮᱢ ᱡᱟᱦᱟᱸ ᱫᱚ ᱩᱱᱟᱹᱜ ᱢᱟᱨᱟᱝ ᱠᱟᱹᱢᱤ ᱪᱟᱥ ᱠᱟᱹᱢᱤ ᱚᱱᱟ ᱠᱚ ᱠᱟᱹᱢᱤ ᱥᱟᱹᱛ ᱠᱟᱛᱮᱫ ᱱᱚᱣᱟ ᱠᱟᱹᱢᱤ ᱤᱭᱟᱹᱭ ᱦᱩᱭᱩᱜ ᱠᱟᱱᱟ
ᱦᱮᱸ
ᱪᱟᱥ ᱠᱟᱹᱢᱤ ᱯᱟᱨᱚᱢᱚᱜ ᱠᱟᱱᱟ ᱛᱚ ᱟᱫᱚ ᱥᱟᱱᱟᱢ ᱦᱚᱲ ᱜᱮᱵᱚᱱ ᱨᱟᱹᱥᱠᱟᱹᱭᱟ
ᱦᱮᱸ ᱦᱚᱭ ᱱᱚᱜᱼᱚᱭ ᱡᱮ ᱩᱱ ᱢᱟᱨᱟᱝ ᱠᱟᱹᱢᱤ ᱵᱚᱱ ᱥᱩᱥᱟᱹᱨ ᱠᱮᱜᱼᱟ ᱵᱟᱝ ᱥᱮ
ᱦᱳᱭ ᱦᱳᱭ ᱦᱚᱭ ᱟᱫᱚ ᱥᱚᱦᱨᱟᱭ ᱨᱮᱫᱚ ᱡᱚᱢ ᱛᱟᱢ ᱥᱮ ᱧᱩᱼᱛᱟᱢ ᱚᱱᱟ ᱦᱚᱸ ᱦᱩᱭᱩᱜ ᱠᱟᱱᱟ ᱟᱨ ᱨᱟᱹᱥᱠᱟᱹ ᱠᱟᱹ ᱦᱚᱸ ᱵᱟᱱᱟᱨ ᱜᱮ
ᱟᱨ ᱤᱱᱟᱹ ᱪᱟᱸᱫᱚ ᱨᱮᱢᱟ ᱥᱚᱦᱚᱨᱟᱭ ᱵᱚᱸᱜᱟ ᱢᱟ ᱮᱠᱫᱚᱢ ᱟᱫᱚ ᱡᱚᱛᱚ ᱠᱟᱹᱢᱤ ᱠᱚ ᱪᱟᱵᱟᱭᱮᱱ ᱥᱮ ᱟᱫᱚ ᱛᱟᱦᱞᱮ ᱱᱩᱠᱩ ᱡᱚᱛᱚ ᱞᱟᱹᱜᱤᱫ ᱟᱨᱠᱤ ᱩᱱ ᱥᱚᱢᱚᱭ ᱠᱟᱹᱢᱤ ᱠᱚᱢᱟ ᱚᱱᱠᱟ ᱫᱚ ᱵᱟᱹᱱᱩᱜᱼᱟ ᱛᱟᱦᱞᱮ ᱚᱱᱟ ᱞᱮᱠᱟᱛᱮ ᱥᱚᱦᱚᱨᱟᱭ ᱵᱚᱸᱜᱟ ᱫᱚ ᱢᱟᱱᱟᱣ ᱥᱮ ᱥᱚᱦᱚᱨᱟᱭ ᱪᱟᱸᱫᱚ ᱫᱚᱠᱚ ᱯᱟᱹᱦᱤᱞ ᱠᱷᱚᱱ ᱜᱮᱠᱚ ᱢᱟᱱᱟᱣ ᱟᱹᱜᱩ ᱟᱠᱟᱫ ᱟᱠᱚ
ᱦᱩᱸ
ᱟᱪᱪᱷᱟ ᱜᱚᱝᱠᱮ ᱞᱟᱹᱭ ᱫᱟᱞᱤᱧ ᱠᱤ ᱱᱚᱜᱼᱚᱭ ᱡᱮ ᱥᱚᱦᱨᱟᱭ ᱵᱚᱸᱜᱟ ᱡᱟᱦᱟᱸ ᱫᱚ ᱚᱠᱚᱭ ᱫᱚ ᱢᱚᱬᱮ ᱥᱤᱧ ᱢᱚᱬᱮ ᱧᱤᱫᱟᱹ ᱠᱚ ᱦᱟᱹᱛᱤ ᱞᱮᱠᱟᱱ ᱯᱚᱨᱚᱵᱽ ᱡᱟᱦᱟᱸ ᱠᱚ ᱞᱟᱹᱭ ᱮᱫ ᱫᱚ ᱛᱟᱦᱞᱮ ᱟᱯᱮ ᱥᱮᱫ ᱫᱚ ᱛᱤᱱ ᱫᱤᱱ ᱠᱚ ᱠᱚᱨᱟᱣ ᱟᱹᱱᱤᱡ
ᱯᱟᱹᱦᱤᱞ ᱫᱚ ᱟᱸᱡᱚᱢ ᱦᱩᱭ ᱠᱟᱱᱟ ᱢᱚᱬᱮ ᱥᱤᱧ ᱢᱚᱬᱮ ᱧᱤᱫᱟᱹ ᱛᱚ ᱱᱮᱛᱟᱨ ᱫᱚ ᱦᱟᱸᱜ ᱚᱱᱠᱟ ᱫᱚ ᱵᱟᱹᱞᱤᱧ ᱧᱮᱞ ᱮᱫᱟ ᱥᱮ ᱚᱱᱠᱟ ᱫᱚ ᱵᱟᱝᱞᱮ ᱨᱟᱹᱥᱠᱟᱹᱜ ᱠᱟᱱᱟ ᱛᱚᱵᱮ ᱦᱟᱸᱜ ᱵᱟᱨ ᱫᱤᱱ ᱜᱟᱱ ᱫᱚ ᱟᱹᱰᱤ ᱟᱹᱰᱤ ᱨᱟᱹᱥᱠᱟᱹ ᱨᱮᱞᱮ ᱛᱟᱦᱮᱱ ᱠᱟᱱᱟ᱾
ᱟᱪᱪᱷᱟ
ᱟᱨ ᱟᱞᱮ ᱥᱮᱱ ᱫᱚ ᱟᱹᱞᱤᱧ ᱦᱚᱸ ᱴᱷᱤᱠ ᱴᱷᱟᱠ ᱫᱚ ᱦᱟᱸᱜ ᱵᱟᱝᱞᱤᱧ ᱵᱟᱲᱟᱭᱟ ᱪᱮᱫ ᱞᱮᱠᱟ ᱠᱟᱱᱟ ᱢᱟᱲᱟᱝ ᱛᱮ ᱪᱮᱫ ᱞᱮᱠᱟ ᱦᱩᱭ ᱠᱟᱱᱟ᱾
ᱦᱩᱸ
ᱛᱚᱵᱮ ᱦᱮᱸ ᱱᱮᱛᱟᱨ ᱫᱚ ᱱᱚᱝᱠᱟ ᱫᱚ ᱢᱟᱲᱟᱝ ᱞᱮᱠᱟ ᱫᱚ ᱱᱟᱥᱮ ᱠᱚᱢ ᱠᱟᱱᱟ᱾ ᱥᱮ ᱦᱟᱲᱟᱢ ᱠᱚᱦᱚᱸ ᱠᱚ ᱞᱟᱹᱭᱟ ᱡᱮ ᱞᱟᱦᱟ ᱞᱮᱠᱟ ᱫᱚ ᱩᱠᱩᱨᱭᱟ ᱟᱯᱮ ᱫᱚ ᱟᱞᱮᱫᱚ ᱱᱚᱝᱠᱟ ᱱᱚᱝᱠᱟ ᱦᱟᱱᱠᱟᱭᱮᱫ ᱛᱟᱦᱮᱸ ᱱᱟᱝᱟᱭ ᱛᱟᱦᱮᱱᱟ ᱟᱹᱰᱤ ᱠᱤᱪᱷᱩ ᱠᱚ ᱞᱟᱹᱭᱮᱫ ᱛᱟᱦᱮᱱᱟ ᱦᱟᱲᱟᱢ ᱠᱚ
ᱦᱩᱸ
ᱟᱫᱚ ᱞᱟᱹᱭ ᱫᱟᱞᱤᱧ ᱜᱚᱝᱠᱮ
ᱦᱩᱸ
ᱱᱚᱣᱟᱛᱚ ᱟᱵᱚ ᱢᱟᱛᱚ ᱦᱟᱸᱜ ᱟᱵᱚ ᱟᱵᱚ ᱩᱢᱮᱨ ᱫᱷᱟᱹᱨᱤᱡᱽ ᱢᱟᱛᱚ ᱥᱚᱨᱦᱟᱭ ᱵᱚᱸᱜᱟ ᱢᱟ ᱵᱷᱟᱜᱮ ᱪᱮᱦᱨᱟ ᱵᱚᱱ ᱢᱟᱱᱟᱣ ᱟᱠᱚᱣᱟ ᱦᱮᱸ ᱥᱮ ᱵᱟᱝ ᱛᱳᱢᱟᱨ ᱴᱟᱢᱟᱠ ᱟᱨ ᱛᱩᱢᱫᱟᱜ ᱟᱛᱮ ᱟᱵᱚ ᱫᱚᱵᱚᱱ ᱪᱟᱨᱦᱟᱣᱮᱫ ᱠᱚᱣᱟ ᱰᱟᱹᱝᱨᱤ ᱠᱚ ᱵᱟᱝ ᱥᱮ ᱱᱚᱜ-ᱚᱭ ᱡᱮ ᱡᱮ ᱟᱵᱚᱨᱮᱱ ᱟᱵᱚᱨᱮᱱ ᱞᱟᱛᱟᱨ ᱡᱟᱦᱟᱸᱭ ᱡᱮᱱᱟᱨᱮᱥᱮᱱ ᱠᱚ ᱢᱮᱱᱟᱜ ᱠᱚᱣᱟ ᱩᱱᱠᱩ ᱢᱟ ᱱᱚᱣᱟ ᱠᱚᱨᱮ ᱵᱟᱠᱚ ᱥᱩᱨᱩᱜ ᱠᱟᱱᱟ ᱛᱚ ᱵᱟ ᱥᱩᱨᱩᱜ ᱠᱟᱱ ᱠᱟᱱᱟ ᱟᱵᱚᱣᱟᱜ ᱨᱟᱭᱨᱤᱛ ᱟᱹᱨᱤᱪᱟᱹᱞᱤ ᱢᱟ ᱫᱤᱱ ᱫᱤᱱ ᱛᱮ ᱦᱟᱸᱜ ᱪᱟᱵᱟ ᱩᱛᱟᱹᱨᱚᱜ ᱛᱟᱵᱚᱱᱟ ᱥᱮ
ᱦᱳᱭ
ᱛᱟᱦᱞᱮ ᱩᱱᱠᱩ ᱡᱟᱛᱮ ᱱᱚᱣᱟ ᱨᱮᱠᱚ ᱛᱚ ᱜᱚᱲᱚ ᱥᱚᱯᱚᱦᱚᱫ ᱠᱚ ᱮᱢᱟ ᱛᱚ ᱩᱱᱠᱩ ᱵᱟᱨᱮᱛᱮ ᱟᱹᱵᱤᱱᱟᱜ ᱵᱤᱪᱟᱹᱨ ᱪᱮᱫ? ᱠᱟᱹᱴᱤᱡ ᱞᱟᱹᱭ ᱞᱮᱠᱷᱟᱱ ᱟᱹᱰᱤ ᱱᱟᱯᱟᱭ ᱠᱚ
ᱦᱚ ᱟᱹᱞᱤᱧ ᱦᱚᱞᱤᱧ ᱧᱮᱞ ᱠᱮᱫ ᱠᱚᱜᱮᱭ ᱡᱮ ᱟᱵᱚ ᱫᱚ ᱛᱟᱹᱨᱮᱦᱚ ᱵᱚᱱ ᱱᱟᱡᱮ ᱵᱚᱱ ᱥᱩᱨᱩᱜ ᱠᱟᱱ ᱛᱟᱦᱮᱱᱟ ᱥᱮ ᱱᱮᱛᱟᱨ ᱦᱚᱵᱚᱱ ᱥᱩᱨ ᱵᱟᱲᱟᱜ ᱠᱟᱱ ᱜᱮᱭᱟ
ᱦᱩᱸ
ᱛᱟ ᱟᱵᱚ ᱠᱷᱚᱱ ᱛᱟᱭᱚᱢ ᱛᱮ ᱨᱮᱱ ᱡᱟᱦᱟᱸᱭ ᱱᱩᱠᱩ ᱜᱤᱫᱽᱨᱟᱹ ᱠᱚ ᱧᱮᱞᱮᱫ ᱠᱚ ᱦᱩᱭᱩᱜ ᱠᱟᱱᱟ ᱩᱱᱠᱩ ᱫᱚ ᱡᱟᱹᱥᱛᱤ ᱠᱟᱭᱛᱮ ᱵᱟᱝᱠᱚ ᱠᱩᱥᱤᱭᱟᱜ ᱠᱟᱱᱟ ᱴᱟᱢᱟᱠ ᱛᱩᱢᱫᱟᱹᱜ ᱜᱚᱜᱽ ᱠᱟᱛᱮᱫ ᱨᱩ ᱵᱟᱲᱟ ᱥᱮ ᱱᱚᱣᱟ ᱠᱚ ᱵᱟᱝᱠᱚ ᱠᱩᱥᱤᱭᱟᱜ ᱠᱟᱱᱟ᱾ ᱟᱫᱚ ᱟᱹᱞᱤᱧ ᱞᱟᱹᱭᱫᱟ ᱟᱵᱚᱜᱮ ᱚᱱᱟ ᱨᱤᱱ ᱫᱟᱹᱭᱤ ᱫᱚᱵᱚᱱ ᱦᱩᱭᱩᱜ ᱠᱟᱱᱟ᱾
ᱦᱩᱸ᱾
ᱥᱮ ᱟᱵᱚᱨᱮᱱ ᱡᱟ ᱜᱚᱜᱚ ᱵᱟᱵᱟ ᱛᱟᱠᱚ ᱩᱱᱠᱩ ᱦᱟᱸᱜ ᱠᱚ ᱫᱟᱭ ᱛᱮᱠᱚ ᱦᱩᱭᱩᱜ ᱠᱟᱱᱟᱞᱤᱧ ᱩᱱᱠᱩ ᱜᱮᱞᱤᱧ ᱫᱟᱹᱭᱤ ᱠᱚᱣᱟ ᱥᱮ ᱜᱤᱫᱽᱨᱟᱹ ᱠᱚ ᱦᱩᱰᱤᱧ ᱠᱷᱚᱱ ᱜᱮ ᱱᱚᱝᱠᱟ ᱡᱮ ᱚᱱᱟ ᱠᱚᱨᱮᱜ ᱥᱮᱱᱚᱜ ᱠᱚ ᱤᱫᱤ ᱚᱱᱠᱟ ᱵᱟᱝᱠᱚ ᱤᱫᱤ ᱠᱟᱜ ᱠᱚᱣᱟ
ᱦᱩᱸ
ᱛᱟᱯᱚᱨᱮ ᱦᱩᱭᱩᱜ ᱠᱟᱱᱟ ᱢᱤᱫᱵᱟᱨ ᱜᱤᱫᱽᱨᱟᱹ ᱢᱟᱛᱚ ᱵᱟᱦᱨᱮ ᱫᱤᱥᱚᱢ ᱨᱮᱠᱚ ᱯᱟᱲᱦᱟᱣᱮᱫ ᱠᱚᱣᱟ ᱥᱮ ᱵᱟᱦᱨᱮ ᱵᱟᱡᱟᱨ ᱥᱟᱦᱟᱨ ᱠᱚᱨᱮ ᱠᱚ ᱯᱟᱲᱦᱟᱣᱮᱫ ᱠᱚᱣᱟ
ᱦᱮᱸ ᱦᱮᱸ
ᱟᱨ ᱦᱮᱡ ᱠᱟᱛᱮ ᱨᱮᱦᱚᱸ ᱟᱹᱛᱩ ᱚᱲᱟᱜ ᱨᱤᱱ ᱜᱤᱫᱽᱨᱟᱹ ᱥᱟᱶᱛᱮ ᱵᱟᱝᱠᱚ ᱜᱟᱛᱮ ᱦᱚᱪᱚ ᱠᱚ ᱠᱟᱱᱟ᱾
ᱮᱦᱮᱸᱜ ᱮᱦᱮᱸᱜ᱾
ᱟᱫᱚ ᱱᱚᱝᱠᱟ ᱞᱮᱠᱷᱟᱱ ᱫᱚ ᱵᱟᱝ ᱜᱟᱱᱚᱜ-ᱟ ᱥᱮ ᱜᱟᱛᱮ ᱫᱚ ᱧᱮᱞ ᱵᱤᱱ ᱱᱩᱠᱩ ᱫᱚ ᱟ. ᱛᱩ ᱚᱲᱟᱜ ᱨᱤᱱ ᱜᱤᱫᱽᱨᱟᱹ ᱠᱟᱱᱟ ᱠᱚ ᱥᱮ ᱟ. ᱛᱩ ᱚᱲᱟᱜ ᱨᱮᱱᱟᱜ ᱠᱟᱞᱪᱟᱨ ᱦᱚᱸ ᱡᱟᱦᱟᱸᱭ ᱵᱟᱨᱦᱮ ᱫᱤᱥᱚᱢ ᱨᱮ ᱯᱟᱲᱦᱟᱣ ᱪᱚᱱᱟᱜᱮ ᱠᱤᱱᱛᱩ ᱟᱹᱛᱩ ᱚᱲᱟᱜ ᱨᱮᱱᱟᱜ ᱠᱟᱞᱪᱟᱨ ᱫᱚ ᱩᱱᱤ ᱫᱚ ᱥᱮᱬᱟ ᱞᱟᱜᱟᱭᱮᱭᱟ᱾ ᱥᱮ ᱚᱱᱟ ᱠᱚᱫᱚ ᱟᱭᱟᱜ ᱯᱟᱞᱟᱣ ᱦᱩᱭᱩᱜ ᱛᱟᱭᱟ᱾
ᱦᱚᱭ ᱜᱚᱝᱠᱮ᱾
ᱟ. ᱛᱩ ᱚᱲᱟᱜ ᱨᱮ ᱛᱟᱦᱮᱸ ᱥᱮ ᱥᱟᱱᱛᱟᱲᱤ ᱜᱤᱫᱟᱹᱨ ᱦᱩᱭ ᱠᱟᱛᱮᱫ ᱫᱚ ᱥᱟᱱᱛᱟᱲ ᱥᱟᱶᱛᱟ ᱨᱮᱭᱟᱜ ᱡᱤᱱᱤᱥ ᱠᱚᱫᱚ ᱯᱟᱞᱟᱣ ᱦᱩᱭᱩᱜ ᱛᱟᱭᱟ᱾
ᱮᱠᱫᱚᱢ ᱟᱨ ᱛᱟᱨᱯᱚᱨᱮ ᱧᱮᱞ ᱦᱩᱭᱩᱜ ᱠᱟᱱᱟ᱾ ᱫᱤᱱ ᱫᱤᱱᱜᱮ ᱢᱟᱱᱮ ᱵᱟᱭᱨᱤ ᱟᱨ ᱵᱟᱭᱨᱟ. ᱜᱮᱠᱚ ᱫᱚᱦᱚ ᱠᱟᱠᱚ ᱠᱟᱱᱟ ᱟᱨ ᱛᱟᱨᱯᱚᱨᱮ ᱡᱟᱦᱟᱱᱟᱜ ᱱᱚᱝᱠᱟᱱ ᱤᱭᱟᱹ ᱠᱚᱨᱮ ᱡᱟᱦᱟᱱᱟᱜ ᱚᱱᱠᱟ ᱟᱵᱚᱣᱟᱜ ᱡᱟᱦᱟᱸ ᱟᱨᱠᱤ ᱟᱹᱨᱤᱪᱟᱹᱞᱤ ᱨᱮ ᱡᱟᱦᱟᱸ ᱟᱨᱠᱤ ᱢᱮᱱᱟᱜ ᱛᱟᱵᱚᱱᱟ ᱠᱟᱹᱢᱤ ᱠᱚ ᱦᱮᱸᱥᱮ᱾
ᱦᱩᱸ ᱦᱩᱸ᱾
ᱛᱚ ᱚᱱᱟ ᱠᱟᱹᱢᱤ ᱠᱚᱨᱮ ᱦᱚ ᱵᱟᱠᱚ ᱱᱮ ᱫᱮᱞᱟ ᱟᱠᱚ ᱠᱟᱱᱟ ᱡᱮ ᱛᱟᱦᱞᱮ ᱵᱟᱹᱵᱩ ᱥᱮ ᱵᱤᱴᱤ ᱡᱮ ᱱᱤᱭᱟᱹ ᱪᱟᱸᱫᱚ ᱫᱚ ᱱᱚᱣᱟ ᱢᱮᱱᱟᱜ ᱛᱟᱵᱚᱱᱟ ᱟᱵᱚ ᱥᱟᱶᱛᱟ ᱨᱮᱱᱟᱜ ᱜᱮ ᱠᱟᱱᱟ᱾ ᱡᱩᱫᱤ ᱵᱟᱝᱯᱮ ᱦᱤᱡᱩᱜ-ᱟ ᱥᱮ ᱵᱟᱝᱯᱮ ᱧᱮᱞ ᱥᱮᱬᱟ ᱡᱚᱝ-ᱟ ᱟᱯᱮ ᱪᱤᱠᱟᱹ ᱛᱮᱯᱮ ᱥᱮᱬᱟᱭᱟ?
ᱦᱚᱭ ᱟᱫᱚ ᱜᱚᱝᱠᱮ ᱞᱟᱹᱭ ᱫᱟᱞᱤᱧ ᱟᱫᱚ ᱱᱮ ᱱᱮᱛᱟᱨ ᱨᱤᱱ ᱜᱤᱫᱽᱨᱟᱹ ᱠᱚᱢᱟ ᱛᱟᱦᱟᱸᱜ ᱱᱚᱣᱟ ᱠᱚᱨᱮ ᱢᱟ ᱵᱟᱝᱠᱚ ᱨᱟᱹᱥᱠᱟᱹᱜ ᱠᱟᱱ ᱱᱮᱛᱟᱨ ᱫᱚ ᱴᱮᱠᱱᱚᱞᱚᱡᱤ ᱦᱮᱡ ᱟᱠᱟᱱᱟ ᱾ ᱢᱚᱵᱟᱭᱤᱞ ᱦᱮᱡ ᱟᱠᱟᱱᱟ, ᱵᱚᱠᱥ ᱢᱟ. ᱭᱤᱠ ᱦᱮᱡ ᱟᱠᱟᱱᱟ, ᱟᱫᱚ ᱱᱚᱣᱟ ᱠᱚ ᱢᱟᱛᱚ ᱵᱟᱝᱠᱚ ᱤᱭᱟᱹ ᱠᱟᱱᱟ ᱾
ᱦᱩᱸ᱾
ᱟᱨ ᱢᱟᱱᱮ ᱠᱩᱥᱤ ᱜᱮ ᱵᱟᱝ ᱱᱮᱛᱟᱨᱟᱜ ᱡᱟᱦᱟᱸ ᱟᱵᱚᱣᱟᱜ ᱠᱟᱞᱪᱟᱨ ᱨᱮ ᱮᱠᱫᱚᱢ ᱜᱮ ᱵᱟᱝ ᱠᱩᱥᱤ ᱜᱮ ᱵᱟᱝ ᱟᱹᱰᱤ ᱡᱷᱟᱢᱮᱞᱟ ᱠᱚ ᱟᱹᱭᱠᱟᱹᱣ ᱮᱫᱟ ᱾ ᱡᱟᱦᱟᱸ ᱫᱚ ᱮᱴᱟᱜ ᱥᱟᱶᱛᱟ ᱠᱚ ᱟᱯᱱᱟᱨ ᱮᱫᱟ ᱾ ᱫᱤᱠᱩ ᱥᱟᱶᱛᱟ ᱠᱚᱠᱚ ᱟᱯᱱᱟᱨ ᱮᱫᱟ ᱾
ᱦᱩᱸ᱾
ᱥᱟᱱᱛᱟᱲ ᱥᱟᱶᱛᱟ ᱫᱚ ᱵᱟᱝᱠᱚ ᱟᱯᱱᱟᱨ ᱮᱫᱟ ᱾ ᱟᱫᱚ ᱥᱤ ᱫᱤ ᱠᱩᱥᱤ ᱟᱨ ᱮᱴᱟᱜ ᱠᱤᱪᱷᱩ ᱠᱚᱠᱚ ᱟᱯᱱᱟᱨ ᱮᱫᱟᱠᱚ ᱛᱚ ᱱᱚᱝᱠᱟ ᱞᱮᱠᱷᱟᱱ ᱫᱚ ᱵᱟᱝ ᱜᱟᱱᱚᱜᱼᱟ ᱥᱮ? ᱥᱟᱱᱛᱟᱲ ᱥᱟᱶᱛᱟ ᱨᱮᱢ ᱡᱟᱱᱟᱢ ᱟᱠᱟᱱᱟ᱾ ᱥᱟᱱᱛᱟᱲ ᱥᱟᱶᱛᱟ ᱨᱮᱱ ᱢᱤᱫ ᱦᱚᱲ ᱠᱟᱱᱟᱢ ᱛᱟᱦᱚᱞᱞᱮ ᱠᱷᱟᱱ ᱫᱚ ᱱᱟᱥᱮ ᱦᱟᱸᱜ ᱥᱮᱬᱟ ᱜᱮ ᱦᱩᱭᱩᱜ ᱛᱟᱢᱟ ᱾ ᱟᱫᱚ ᱱᱤᱭᱟᱹ ᱠᱚᱜᱮ ᱢᱮᱱ ᱫᱚ ᱟᱵᱚ ᱠᱚ ᱛᱟᱦᱮᱱ ᱨᱮᱫᱚ ᱥᱮ ᱟᱵᱚ ᱦᱩᱰᱤᱧ ᱛᱟᱦᱮᱱ ᱨᱮᱫᱚ ᱦᱟᱸᱜ ᱢᱚᱵᱟᱭᱤᱞ ᱠᱚᱫᱚ ᱵᱟᱵᱚᱱ ᱧᱟᱢ ᱠᱟᱫᱟ ᱥᱮ᱾ ᱛᱟᱦᱞᱮ ᱟᱵᱚ ᱦᱟᱱᱮ ᱛᱮ ᱟᱹᱰᱤ ᱞᱟᱹᱴᱩ ᱠᱟᱛᱮᱫ ᱢᱚᱵᱟᱭᱤᱞ ᱠᱚᱫᱚ ᱦᱟᱸᱜ ᱵᱚᱱ ᱥᱟᱵ ᱮᱫᱟ ᱾
ᱦᱚᱭ᱾
ᱛᱚ ᱟᱫᱚ ᱦᱩᱰᱤᱧ ᱠᱚ ᱡᱟᱦᱟᱸᱭ ᱱᱤᱛᱚᱜ ᱦᱮᱱᱟᱜ ᱠᱚᱣᱟ ᱱᱩᱠᱩ ᱢᱟᱛᱚ ᱦᱟᱸᱜ ᱦᱩᱰᱤᱧ ᱠᱷᱚᱱ ᱜᱮ ᱢᱩᱵᱟᱭᱤᱞ ᱜᱮᱠᱚ ᱧᱟᱢ ᱮᱫᱟ ᱾ ᱥᱮ ᱟᱠᱚ ᱟᱠᱚ ᱟᱠᱚ ᱢᱚᱛᱚ ᱛᱟᱦᱮᱱ ᱠᱚ ᱨᱟᱹᱥᱠᱟᱹᱜ ᱠᱟᱱᱟ ᱾ ᱦᱟᱹᱱᱤ ᱱᱟᱹᱭ ᱥᱟᱶᱛᱮ ᱡᱟᱦᱟᱸ ᱟᱵᱚ ᱟᱫᱚ ᱩᱱ ᱫᱤᱱ ᱫᱚ ᱢᱤᱫ ᱴᱷᱮᱱ ᱜᱚᱴᱟᱣ ᱠᱟᱛᱮᱫ ᱵᱚᱱ ᱨᱚᱲᱮᱫ ᱛᱟᱦᱮᱱ ᱥᱮ ᱢᱤᱫ ᱛᱮ ᱤᱥᱠᱩᱞ ᱠᱚᱵᱚᱱ ᱪᱟᱞᱟᱣ ᱦᱤᱡᱩᱜ ᱠᱟᱱ ᱛᱟᱦᱮᱱᱟ ᱾ ᱥᱮ ᱚᱱᱠᱟ ᱫᱚ ᱵᱟᱝ ᱱᱮᱛᱟᱨ ᱨᱤᱱ ᱜᱤᱫᱽᱨᱟᱹ ᱫᱚ ᱢᱤᱫ ᱛᱮ ᱫᱚ ᱵᱟᱝᱠᱚ ᱛᱟᱦᱮᱱ ᱠᱟᱱᱟ ᱾
ᱵᱟᱝ ᱵᱟᱝ᱾
ᱟᱡ ᱱᱤᱡᱮ ᱱᱤᱡᱮ ᱢᱚᱛᱚ ᱜᱮ ᱦᱟᱱᱤ ᱞᱩᱛᱩᱨ ᱨᱮ ᱜᱩᱸᱡᱟᱹᱣ ᱡᱚᱝ ᱮᱱᱟ ᱦᱮᱰᱯᱷᱳᱱ᱾ ᱟᱨ ᱮᱠᱷᱞᱟ ᱜᱮ ᱞᱟᱸᱫᱟ ᱡᱚᱱᱚᱜ ᱠᱟᱱᱟᱭ ᱾ᱚᱠᱚᱭ ᱥᱟᱶᱛᱮ ᱦᱚᱸ ᱵᱟᱭ ᱨᱚᱲ ᱮᱫᱟ ᱾ ᱡᱟᱠᱜᱮ ᱡᱩᱫᱤ ᱡᱟᱦᱟᱱᱟᱜ ᱨᱚᱲ ᱥᱟᱱᱟ ᱠᱮᱫᱮ ᱫᱚᱨᱠᱟᱨ ᱯᱟᱲᱟᱭᱮᱱ ᱛᱮ ᱱᱟᱥᱮ ᱦᱤᱞᱟᱹᱣᱟᱫ ᱢᱮᱭᱟᱭ ᱟᱨ ᱞᱟᱹᱭᱟᱜ ᱢᱮᱭᱟ ᱚᱝᱠᱟ ᱱᱚᱝᱠᱟ ᱾ ᱠᱟᱨ, ᱩᱱ ᱫᱤᱱ ᱫᱚ ᱱᱚᱝᱠᱟ ᱛᱚ ᱵᱟᱝ ᱦᱟᱹᱱᱤ ᱴᱷᱮᱱ ᱮᱢ ᱥᱮᱱᱚᱜᱼᱟ ᱟᱨ ᱥᱮᱱ ᱞᱮᱱᱠᱷᱟᱱ ᱢᱤᱫ ᱦᱚᱲ ᱟᱪᱪᱷᱟ ᱫᱩᱲᱩᱵ ᱠᱟᱛᱮᱜ ᱡᱫᱤ ᱛᱤᱱᱟᱹᱜ ᱜᱟᱱ ᱨᱟᱹᱥᱠᱟᱹ ᱦᱩᱭᱩᱜᱼᱟ ᱥᱮ ᱛᱤᱱᱟᱹᱜ ᱜᱟᱱ ᱜᱚᱞᱯᱷᱚ ᱦᱩᱭᱩᱜᱼᱟ ᱾ ᱛᱤᱱᱟᱹᱜ ᱜᱟᱱ ᱟᱨ ᱡᱟᱦᱟᱸᱭ ᱴᱷᱮᱱ ᱢᱤᱫ ᱴᱷᱮᱱ ᱢᱤᱫ ᱦᱚᱲ ᱴᱷᱮᱱ ᱧᱟᱯᱟᱢᱚᱜ ᱵᱤᱱ ᱪᱟᱞᱟᱣ ᱮᱱᱟ ᱢᱟᱱᱮ ᱢᱤᱫ ᱦᱚᱲ ᱴᱷᱮᱱ ᱡᱟᱦᱟᱱᱟᱜ ᱫᱚᱨᱠᱟᱨ ᱵᱤᱱ ᱪᱟᱞᱟᱣ ᱮᱱᱟ᱾ ᱟᱨ ᱛᱚ ᱩᱱᱤ ᱴᱷᱮᱱ ᱥᱮᱱ ᱠᱟᱛᱮᱫ ᱚᱱᱟ ᱩᱱᱤ ᱥᱟᱶ ᱛᱮᱵᱤᱱ ᱨᱚᱯᱚᱲᱚᱜ ᱠᱟᱱ ᱜᱮ ᱾ ᱟᱨ ᱩᱱᱤ ᱥᱟᱶᱛᱮ ᱦᱚᱸ ᱟᱨᱦᱚ ᱦᱤᱡᱩᱜ ᱥᱮᱱᱚᱜ ᱨᱟᱥᱛᱟ ᱨᱮ ᱟᱹᱰᱤ ᱦᱚᱲ ᱥᱟᱶᱛᱮ ᱧᱮᱯᱮᱞ ᱦᱩᱭᱩᱜ ᱠᱟᱱ ᱛᱟᱦᱮᱱᱟ ᱾
ᱦᱩᱸ᱾
ᱟᱫᱚ ᱟᱹᱰᱤ ᱠᱤᱪᱷᱩ ᱨᱚᱯᱚᱲ ᱦᱩᱭᱩᱜ ᱠᱟᱱ ᱛᱟᱦᱮᱸᱱᱟ ᱾ ᱛᱚ ᱱᱮᱛᱟᱨ ᱫᱚ ᱚᱱᱠᱟ ᱫᱚ ᱵᱟᱝ ᱦᱩᱭᱩᱜ ᱠᱟᱱᱟ ᱛᱚ ᱡᱟᱦᱱᱟᱜ ᱫᱚᱨ ᱚᱠᱟᱨᱮᱱ ᱛᱟᱵᱮᱱᱟ ᱟᱵᱮᱱ ᱵᱤᱱ ᱦᱤᱞᱟᱹ ᱜᱚᱫ ᱟᱫᱮᱭᱟ ᱾ ᱦᱮᱞᱳᱣ ᱠᱟᱛᱮᱫ ᱜᱮ ᱟᱵᱮᱱᱟᱜ ᱡᱟᱦᱟᱱᱟᱜ ᱫᱚ ᱦᱩᱭ ᱜᱚᱫ ᱮᱱᱟ ᱠᱟᱹᱢᱤ ᱫᱚ ᱾
ᱦᱚᱸ
ᱱᱚᱜ-ᱚ ᱱᱚᱝᱠᱟ ᱦᱩᱭᱩᱜ ᱠᱟᱱᱟ ᱾ ᱟᱫᱚ ᱥᱟᱱᱛᱟᱲ ᱥᱟᱶᱛᱟ ᱨᱮ ᱩᱱᱠᱩ ᱠᱚᱦᱚᱸ ᱥᱮᱬᱟ ᱫᱚᱨᱠᱟᱨ ᱛᱟᱠᱚ ᱵᱟᱹᱲᱛᱤ ᱫᱚ ᱵᱟᱝ ᱨᱮᱦᱚᱸ ᱡᱟᱦᱟᱸ ᱥᱟᱱᱛᱟᱲ ᱥᱟᱶᱛᱟ ᱨᱮᱭᱟᱜ ᱵᱚᱸᱜᱟ ᱵᱩᱨᱩ, ᱫᱷᱚᱨᱚᱢ, ᱟᱨ ᱱᱟᱥᱮ ᱱᱟᱥᱮ ᱮᱱᱮᱡ ᱥᱮᱨᱮᱧ ᱠᱚᱫᱚ ᱥᱟᱵ ᱫᱚᱦᱚ ᱫᱚᱨᱠᱟᱨ ᱛᱟᱠᱚ ᱟᱨ ᱵᱟᱠᱷᱟᱱ ᱟᱵᱚ ᱥᱟᱱᱛᱟᱲᱟᱜ ᱥᱟᱱᱛᱟᱲᱟᱜ ᱩᱯᱨᱩᱢ ᱜᱮ ᱵᱟᱝ ᱛᱟᱦᱮᱱᱟ ᱾
ᱦᱳᱭ
ᱟᱹᱵᱤᱱ ᱱᱚᱣᱟ ᱤᱫᱤ ᱠᱟ ᱠᱟᱛᱮᱫ ᱟᱹᱵᱤᱱ ᱪᱮᱫ ᱵᱤᱱ ᱞᱟᱹᱭᱟ?
ᱦᱮᱸ ᱟᱹᱞᱤᱧᱟᱜ ᱱᱚᱣᱟ ᱟᱹᱵᱤᱱ ᱡᱟᱦᱟᱸ ᱞᱮᱠᱟ ᱵᱤᱱ ᱞᱟᱹᱭ ᱠᱮᱫᱟ ᱟᱹᱵᱤᱱ ᱡᱮ ᱢᱤᱫᱴᱮᱱ ᱠᱟᱛᱷᱟ ᱵᱷᱩᱞ ᱵᱤᱱ ᱞᱟᱹᱭ ᱠᱮᱫᱟ ᱚᱱᱠᱟ ᱫᱚ ᱵᱟᱹᱞᱤᱧ ᱞᱟᱹᱭᱟ, ᱚᱱᱟ ᱥᱚᱢ ᱟᱹᱰᱤ ᱴᱷᱤᱠ ᱴᱷᱟᱠ ᱠᱟᱛᱷᱟ ᱜᱮᱵᱤᱱ ᱞᱟᱹᱭ ᱠᱮᱫᱟ ᱪᱮᱫᱟᱜ ᱵᱟᱝ ᱥᱮ ᱡᱟᱦᱟᱸ